ᱦᱮᱸ ᱜᱚᱢᱠᱮ ᱟᱸᱡᱚᱢᱚᱜ ᱠᱟᱱᱟ?
ᱦᱮᱸ ᱟᱸᱚᱢᱚᱜ ᱠᱟᱱ ᱜᱮᱭᱟ᱾
ᱟᱪᱪᱷᱟ ᱪᱪᱪᱷᱟ, ᱦᱮᱸ ᱛᱚ, ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱛᱚ ᱱᱤᱛᱚᱜ ᱫᱚ ᱫᱩᱲᱩᱵᱟ ᱵᱟᱲᱟ ᱦᱩᱭ ᱠᱟᱱᱟ᱾
ᱟᱪᱪᱷᱟ, ᱫᱩᱲᱩᱵ ᱵᱟᱲᱟ ᱦᱩᱭ ᱟᱠᱟᱱᱟ᱾ ᱟᱹᱞᱤᱧ ᱦᱚᱸ ᱱᱚᱜᱼᱚᱭ ᱦᱮᱡ ᱟᱠᱟᱱᱟᱞᱤᱧ ᱠᱟᱹᱴᱤᱡ, ᱰᱟᱹᱟᱝᱨᱤ ᱜᱮᱞᱤᱧ ᱜᱩᱯᱤ ᱵᱟᱲᱟᱭᱮᱫ ᱠᱚᱣᱟ᱾ ᱰᱟᱝᱨᱤ ᱠᱚ ᱢᱮᱨᱚᱢ ᱵᱷᱤᱰᱤ ᱠᱚ ᱢᱮᱱᱟᱜ ᱠᱚᱣᱟ?
ᱚ ᱦᱚᱸ ᱢᱟᱱᱮ ᱥᱟᱸᱜᱮ ᱜᱮ ᱯᱮ ᱟᱥᱩᱞ ᱠᱟᱜ ᱠᱚᱣᱟ᱾
ᱦᱮᱸ ᱦᱮᱸ᱾
ᱦᱮᱸ ᱟᱫᱚ ᱜᱩᱯᱤ ᱫᱚ ᱮᱠᱞᱟ ᱜᱮ ᱥᱮ ᱟᱨᱚ ᱥᱟᱶᱛᱮ ᱨᱮᱱ ᱦᱚᱲ ᱠᱚ ᱢᱮᱱᱟᱜ ᱠᱚᱣᱟ?
ᱵᱟᱝ ᱵᱟᱝ ᱮᱠᱞᱟ ᱫᱚ ᱵᱟᱝ, ᱟᱨᱚ ᱥᱟᱶᱛᱮ ᱢᱮᱱᱟᱜ ᱟᱠᱟᱫ ᱠᱚᱣᱟ᱾ ᱯᱮ ᱯᱩᱱ ᱚᱲᱟᱜ ᱨᱮ ᱱᱚᱝᱠᱟ ᱦᱮᱸ᱾
ᱚ ᱢᱟᱱᱮ ᱡᱟᱦᱟᱸ ᱜᱚᱴ ᱠᱚ ᱢᱮᱛᱟᱜᱟᱜ ᱠᱟᱱᱟ, ᱜᱚᱴ ᱰᱟᱝᱨᱤ᱾
ᱦᱮᱸ᱾
ᱚᱱᱠᱟ ᱛᱚ ᱦᱟᱸᱜ, ᱢᱟᱱᱮ ᱯᱮ ᱯᱩᱱ ᱦᱚᱲ ᱥᱮ ᱟᱨᱚ ᱥᱟᱸᱜᱮ ᱦᱚᱲ, ᱟᱨ ᱡᱚᱛᱚ ᱦᱚᱲ ᱢᱤᱫ ᱴᱷᱮᱱ ᱯᱮ ᱞᱟᱜᱟᱢᱮᱫ ᱠᱚᱯᱮ ᱟᱨ ᱚᱱᱛᱮ ᱦᱟᱸᱜ ᱚᱠᱟᱛ ᱯᱷᱟᱫᱟ ᱢᱮᱱᱟᱜᱼᱟ ᱡᱟᱭᱜᱟ ᱠᱚ ᱚᱱᱟ ᱠᱚᱨᱮ ᱯᱮ ᱟᱹᱯᱩᱞ ᱠᱚᱣᱟ᱾
ᱦᱮᱸ, ᱯᱷᱟᱸᱠᱟ ᱴᱟᱺᱰᱤ ᱠᱚᱨᱮᱞᱮ ᱟᱹᱛᱤᱧ ᱵᱟᱲᱟᱭᱮᱫ ᱠᱚᱣᱟ᱾
ᱟᱪᱪᱷᱟ ᱟᱫᱚ ᱚᱱᱟ
ᱱᱮᱛᱟᱨ ᱫᱚ ᱦᱮᱸ ᱦᱮᱸ
ᱚ ᱜᱩᱯᱤ ᱢᱟ ᱞᱟᱹᱠᱛᱤ ᱠᱟᱱ ᱜᱮᱭᱟ᱾
ᱦᱮᱸ ᱞᱟᱹᱠᱛᱤ ᱠᱟᱱ ᱜᱮᱭᱟ ᱛᱚ᱾
ᱟᱫᱚ ᱚᱱᱟ ᱟᱹᱛᱤᱧ ᱞᱟᱹᱜᱤᱫ ᱨᱮᱱᱟᱜ ᱡᱟᱭᱜᱟ ᱠᱚᱫᱚ ᱢᱮᱱᱟᱜ ᱜᱮᱭᱟ᱾
ᱦᱮᱸ ᱟᱹᱛᱤ ᱞᱟᱹᱜᱤᱫ ᱫᱚ ᱚᱱᱠᱟ ᱯᱷᱟᱸᱠᱟ ᱡᱟᱭᱜᱟ ᱠᱚ ᱢᱮᱱᱟᱜ ᱟᱠᱟᱟᱜ ᱠᱚ ᱢᱮᱱᱟᱜ ᱟᱠᱟᱫᱟ, ᱟᱨ ᱠᱟᱹᱴᱤᱡ ᱠᱟᱹᱴᱤᱡ ᱚᱱᱠᱟ ᱡᱷᱩᱲ ᱠᱚ ᱢᱮᱱᱟᱜ ᱟᱠᱟᱫᱟ᱾ ᱢᱮᱨᱚᱢ ᱠᱚᱫᱚ ᱚᱱᱟ ᱠᱚᱨᱮ ᱜᱮ ᱠᱚ ᱟᱹᱛᱤᱧ ᱵᱟᱲᱟᱭᱟ᱾
ᱮ ᱚᱱᱟ ᱡᱟᱭᱜᱟ ᱠᱚᱨ ᱫᱚ ᱦᱩᱲᱩ ᱠᱚᱫᱚ ᱵᱟᱠᱚ ᱪᱟᱥᱟ?
ᱵᱟᱝ ᱵᱟᱝ ᱚᱱᱟ ᱠᱚᱫᱚ ᱦᱩᱲᱩ ᱪᱟᱥ ᱠᱚᱫᱚ ᱵᱟᱝ ᱦᱩᱭᱩᱜ ᱜᱮᱭᱟ᱾
ᱦ ᱱᱚᱝᱠᱟ ᱴᱟᱺᱰᱤ ᱜᱮᱭᱟ᱾
ᱦᱮᱸ ᱴᱟᱺᱰᱤ ᱜᱮᱭᱟ ᱯᱷᱟᱸᱠᱟ ᱜᱮᱭᱟ ᱴᱟᱺᱰᱤ ᱜᱮᱭᱟ᱾
ᱦᱩᱲᱩ ᱪᱟᱥ ᱞᱟᱹᱜᱤᱫ ᱫᱚ ᱠᱷᱮᱛ ᱠᱚ ᱢᱮᱱᱟᱜ ᱟᱠᱟᱫᱟ ᱚᱱᱟ ᱵᱟᱹᱫᱽ ᱠᱚ ᱦᱮᱸ ᱟᱫᱚ ᱚᱱᱟ ᱠᱚᱨᱮ ᱫᱚ ᱟᱹᱣᱨᱤ ᱠᱚ ᱱᱤᱛᱚᱜ ᱫᱚ ᱦᱩᱲᱩ ᱠᱚᱫᱚ ᱟᱹᱣᱨᱤ ᱠᱚ ᱨᱚᱦᱚᱭᱟ᱾ ᱫᱟᱜ ᱠᱚ ᱟᱹᱣᱨᱤ ᱞᱟᱜᱟᱜ ᱛᱮ ᱦᱩᱸ ᱾
ᱚ ᱚᱱᱟ ᱠᱚᱨᱮ ᱦᱚᱸ ᱚᱱᱠᱟ ᱜᱩᱯᱤ ᱫᱚ ᱜᱟᱱᱚᱜ ᱜᱮᱛᱟᱯᱮᱭᱟ ᱛᱟᱦᱚᱞᱮ᱾
ᱦᱮᱸ ᱮᱠᱷᱚᱱ ᱫᱚ ᱜᱟᱱ ᱦᱟᱛᱟᱲᱚᱜ ᱜᱮᱭᱟ ᱟᱫᱚ ᱦᱩᱲᱩ ᱠᱚ ᱨᱚᱦᱚᱭ ᱞᱮᱠᱷᱟᱱ ᱫᱚ ᱚᱱᱟ ᱠᱚᱨᱮ ᱫᱚ ᱜᱩᱯᱤ ᱦᱚᱸ ᱵᱟᱝ ᱜᱟᱱᱚᱜᱼᱟ᱾
ᱜᱟ ᱯᱷᱟᱠᱟ ᱴᱟᱺᱰᱤ ᱠᱚᱨᱮ ᱜᱮ ᱜᱩᱯᱤ ᱦᱩᱭᱩᱜᱼᱟ᱾
ᱦᱳᱭ ᱟᱫᱚ ᱦᱩᱲᱩ ᱫᱚ ᱢᱤᱫᱴᱟᱝ ᱟᱵᱟᱫ ᱠᱟᱱᱟ ᱛᱚ ᱚᱱᱟ ᱠᱚ ᱡᱚᱢ ᱦᱚᱪᱚ ᱞᱮᱠᱷᱟᱱ ᱢᱟ᱾ ᱠᱟᱹᱴᱤᱡ ᱵᱟᱹᱲᱤᱡ ᱜᱮ ᱦᱩᱭᱩᱜ ᱠᱟᱱᱟ᱾
ᱦᱮᱸ ᱩᱱᱟᱹᱜ ᱠᱚᱥᱴᱚ ᱠᱟᱛᱮᱜ ᱠᱚ ᱪᱟᱥᱟ ᱦᱮᱸ ᱵᱟᱝ᱾ ᱦᱮᱸ
ᱢᱮᱨᱚᱢ ᱰᱟᱹᱝᱨᱤ ᱠᱚᱫᱚ ᱥᱟᱸᱜᱮ ᱜᱮᱯᱮ ᱟᱹᱥᱩᱞ ᱟᱠᱟᱫ ᱠᱚᱣᱟ ᱥᱮ ᱱᱚᱝᱠᱟ ᱢᱤᱫᱴᱟᱝ ᱵᱟᱨᱭᱟ ᱠᱟᱛᱮ ᱦᱮᱱᱟᱜ ᱠᱚ ᱛᱟᱯᱮᱭᱟ᱾
ᱥᱟᱸᱜᱮ ᱜᱮ ᱢᱮᱱᱟᱜ ᱠᱚᱣᱟ, ᱢᱮᱨᱚᱢ ᱠᱚᱣᱟ, ᱢᱮᱨᱚᱢ ᱰᱷᱮᱨ ᱜᱮ ᱢᱮᱱᱟᱜ ᱠᱚᱣᱟ ᱟᱨ ᱵᱷᱤᱲᱤ ᱠᱚ ᱢᱮᱱᱟᱜ ᱠᱚᱣᱟ ᱵᱷᱤᱲᱤ᱾ ᱰᱟᱝᱨᱟ ᱫᱚ ᱚᱠᱚᱭ ᱨᱮᱱ ᱫᱚ ᱢᱤᱫ ᱡᱚᱲ, ᱚᱠᱚᱭ ᱨᱮᱱ ᱵᱟᱨ ᱡᱚᱲ ᱚᱱᱠᱟ ᱢᱮᱱᱟᱜ ᱟᱠᱟᱜ ᱠᱚᱣᱟ᱾
ᱚ ᱟᱫᱚ ᱱᱩᱠᱩ ᱢᱮᱨᱚᱢ ᱵᱷᱤᱲᱤ ᱠᱚ᱾ ᱯᱮ ᱟᱹᱥᱩᱞ ᱠᱟᱫ ᱠᱚᱣᱟ ᱥᱟᱸᱜᱮ ᱥᱟᱸᱜᱮ ᱟᱫᱚ ᱩᱱᱠᱩ ᱫᱚ ᱢᱟᱱᱮ ᱪᱤᱠᱟᱹ ᱠᱚᱣᱟᱯᱮ᱾
ᱟᱫᱚ ᱱᱚᱝᱠᱟ ᱟᱹᱥᱩᱞ ᱡᱟᱦᱟᱸᱭ ᱩᱱᱠᱩ ᱰᱟᱝᱨᱟ ᱠᱚ᱾ ᱰᱟᱝᱨᱟ ᱠᱚᱫᱚ ᱟᱫᱚ ᱠᱚ ᱪᱟᱥ ᱞᱟᱹᱜᱤᱫ ᱜᱮ ᱟᱹᱥᱩᱞ ᱦᱩᱭ ᱟᱠᱟᱱᱟ ᱦᱮᱸ᱾
ᱟᱪᱪᱷᱟ᱾ ᱟᱨ ᱱᱩᱠᱩ ᱢᱮᱨᱚᱢ ᱠᱚ, ᱢᱮᱨᱚᱢ ᱠᱚ ᱵᱷᱤᱰᱤ ᱠᱚ?
ᱢᱮᱨᱚᱢ ᱠᱚᱫᱚ ᱩᱱᱠᱩ ᱫᱚ ᱟᱹᱥᱩᱞ ᱠᱟᱛᱮᱫ ᱫᱚ ᱟᱫᱚ ᱟᱹᱠᱷᱨᱤᱧ ᱠᱚ ᱦᱩᱭᱩᱜᱼᱟ᱾
ᱚᱦ ᱦᱚ ᱢᱟᱱᱮ ᱚᱸᱰᱮ ᱫᱚ ᱦᱟᱸᱜ ᱢᱟᱱᱮ ᱟᱯᱮ
ᱦᱮᱸ᱾
ᱢᱟᱱᱮ ᱦᱚᱯᱚᱱᱚᱜᱼᱟ ᱠᱚ, ᱩᱱᱠᱩ ᱠᱚᱯᱮ ᱦᱟᱨᱟ ᱠᱚᱣᱟ ᱟᱨ ᱩᱱᱠᱩ ᱫᱚ ᱱᱚᱝᱠᱟ ᱡᱮᱣᱮᱫ ᱛᱮᱜᱮ ᱯᱮ ᱟᱠᱷᱨᱤᱧ ᱠᱚᱣᱟ, ᱥᱮ ᱱᱚᱝᱠᱟ ᱯᱮ ᱜᱚᱡ ᱠᱚᱣᱟ, ᱱᱚᱝᱠᱟ ᱯᱟᱨᱟᱵᱽ ᱠᱚᱨᱮ᱾
ᱦᱮᱸ ᱯᱚᱨᱚᱵᱽ ᱠᱚᱨᱮ ᱦᱚᱸ ᱢᱤᱫ ᱵᱟᱨᱭᱟ᱾ ᱟᱫᱚ ᱯᱚᱨᱚᱵᱽ ᱠᱚᱨᱮ ᱫᱚ ᱵᱮᱥᱤ ᱫᱚ ᱢᱮᱨᱚᱢ ᱵᱷᱤᱰᱤ ᱩᱱᱠᱩ ᱫᱚ ᱩᱱᱟᱹᱜ ᱵᱟᱠᱚ ᱜᱚᱡ ᱠᱚ ᱜᱮᱭᱟ ᱩᱱᱠᱩ ᱮᱸ ᱥᱩᱠᱨᱤ ᱠᱚᱠᱚ ᱜᱚᱡ ᱠᱚᱣᱟ ᱯᱚᱨᱚᱵᱽ ᱠᱚᱨᱮ ᱫᱚ᱾ᱦᱩᱸ᱾
ᱚ ᱦᱚ᱾
ᱢᱮᱨᱚᱢ, ᱵᱷᱤᱰᱤ ᱠᱚᱫᱚ ᱚᱱᱮ ᱡᱩᱫᱤ ᱡᱟᱦᱟᱱᱟᱜ ᱯᱩᱡᱟᱹ ᱵᱟᱥᱟ ᱠᱚᱨᱮ ᱯᱟᱴᱷᱟ ᱠᱚᱠᱚ ᱞᱟᱜᱟᱜ ᱜᱮᱭᱟ ᱛᱚ᱾
ᱦᱚ᱾
ᱦᱮᱸ ᱛᱚᱠᱷᱚᱱ ᱴᱟᱭᱤᱢ ᱜᱮ᱾ ᱟᱨ ᱵᱟᱝᱠᱷᱟᱱ ᱫᱚ ᱩᱱᱠᱩ ᱫᱚ ᱟᱠᱷᱨᱤᱧ ᱠᱚ ᱛᱟᱦᱮᱱᱟ ᱞᱮ ᱢᱮᱨᱚᱢ ᱵᱷᱤᱰᱤ ᱠᱚᱫᱚ ᱦᱮᱸ᱾
ᱦᱳᱭ ᱟᱫᱚ ᱩᱱᱠᱩ ᱵᱷᱤᱜᱲᱤ ᱠᱚ ᱡᱟᱦᱟᱸᱭ ᱠᱚ ᱦᱚᱯᱚᱱ ᱠᱚᱣᱟ ᱦᱟᱸᱜ ᱩᱱᱠᱩ ᱦᱟᱸᱜ ᱮ ᱟᱹᱰᱤᱭᱟᱹ ᱵᱷᱤᱰᱤ ᱩᱱᱠᱩ ᱫᱚ ᱦᱟᱸᱜ ᱪᱤᱞᱤ ᱠᱚ ᱢᱮᱛᱟ ᱠᱚ ᱠᱟᱱᱟ ᱟᱯᱮ ᱫᱚ ᱦᱟᱸᱜ? ᱟᱞᱮ ᱢᱟ ᱵᱷᱮᱰᱟ ᱞᱮ ᱢᱮᱛᱟ ᱠᱚ ᱠᱟᱱᱟ᱾
ᱦᱮᱸ ᱦᱮᱸ ᱦᱮᱸ᱾
ᱟᱫᱚ ᱩᱱᱠᱩ ᱫᱚ ᱱᱚᱠᱟ ᱵᱷᱮᱰᱟ ᱛᱮᱜᱮ ᱠᱚ ᱛᱟᱦᱮᱱᱟ, ᱥᱮ ᱠᱷᱟᱹᱥᱤ ᱠᱚᱣᱟ ᱯᱮ?
ᱩᱱᱠᱩ ᱫᱚ ᱦᱟᱸᱜ ᱵᱷᱮᱰᱟ ᱛᱮᱜᱮ ᱠᱚ ᱛᱟᱦᱮᱱᱟ᱾ ᱩᱱᱠᱩ ᱵᱟᱞᱮ ᱠᱷᱟᱹᱥᱤ ᱠᱚᱣᱟ, ᱩᱱᱠᱩ ᱢᱮᱨᱚᱢ ᱠᱚᱜᱮ ᱠᱚ ᱠᱷᱟᱹᱥᱤ ᱠᱚᱣᱟ᱾ ᱢᱮᱨᱚᱢ ᱠᱚ ᱟᱨ ᱰᱟᱝᱨᱟ ᱠᱚ ᱦᱮᱸ᱾
ᱡᱟᱦᱟᱸᱭ ᱫᱚ ᱪᱟᱥ ᱞᱟᱹᱜᱤᱫ ᱩᱱᱠᱩ ᱰᱟᱝᱨᱟ ᱠᱚᱫᱚᱞᱮ ᱠᱷᱟᱹᱥᱤ ᱠᱚ ᱜᱮᱭᱟ᱾
ᱚ ᱦᱚ᱾ ᱦᱳᱭ ᱟᱫᱚ ᱢᱟᱱᱮ ᱞᱟᱹᱭᱟᱠᱚ ᱛᱚ ᱟᱫᱚ ᱚᱱᱟ ᱵᱷᱮᱰᱟ ᱠᱷᱟᱹᱥᱤ᱾ ᱟᱫᱚ ᱩᱱᱠᱩ ᱫᱚ ᱠᱟᱹᱴᱤᱡ ᱡᱟᱹᱥᱛᱤ ᱫᱤᱱ ᱫᱚᱦᱚ ᱞᱮᱠᱚ ᱠᱷᱟᱱ ᱡᱤᱞ ᱛᱟᱠᱚ ᱰᱷᱮᱨ ᱦᱩᱭᱩᱜᱼᱟ ᱟᱨ ᱚᱸᱰᱮ ᱠᱷᱚᱱ ᱠᱟᱹᱣᱰᱤ ᱠᱚᱦᱚᱸ ᱟᱹᱰᱤ ᱟᱭᱢᱟ ᱜᱮ ᱦᱩᱭᱩᱜᱚᱜᱼᱟ᱾ ᱚᱱᱟ ᱠᱷᱟᱹᱛᱤᱨ ᱛᱮ᱾ ᱢᱟᱱᱮ ᱠᱩᱱᱠᱩ ᱫᱚ ᱡᱟᱹᱥᱛᱤ ᱫᱚ ᱡᱟᱦᱟᱸᱭ ᱠᱚ ᱱᱚᱝᱠᱟ ᱠᱚ ᱟᱹᱠᱷᱨᱤᱧ ᱞᱟᱹᱜᱤᱫ ᱠᱚ ᱟᱹᱥᱩᱞ ᱠᱚᱣᱟ ᱩᱱ-ᱩᱱᱠᱩ ᱫᱚ ᱠᱷᱟᱹᱥᱤ ᱠᱟᱛᱮ ᱜᱮᱠᱚ ᱫᱚᱦᱚ ᱟᱨ ᱱᱚᱝᱠᱟ ᱦᱚᱸ ᱵᱷᱮᱰᱟ ᱨᱮᱦᱚᱸ ᱠᱚ ᱟᱠᱷᱨᱤᱧᱚᱜ ᱜᱮᱭᱟ ᱠᱚ᱾
ᱦᱮᱸ᱾ ᱟᱨ ᱢᱮᱨᱚᱢ ᱠᱚᱫᱚ ᱠᱷᱟᱹᱥᱤ ᱜᱮ ᱴᱷᱤᱠᱟ ᱵᱟᱝ ᱠᱷᱟᱹᱥᱤ ᱞᱮᱠᱚ ᱠᱷᱟᱱ ᱫᱚ ᱩᱱᱠᱩ ᱫᱚ ᱦᱟᱸᱜ ᱠᱚ ᱟᱨᱚᱠᱚ ᱢᱟᱨᱮ ᱞᱮᱱᱠᱷᱟᱱ ᱠᱚ ᱫᱚᱢᱮ ᱠᱚ ᱥᱚᱣᱟ᱾
ᱦᱳᱭ ᱦᱳᱭ ᱟᱨ ᱦᱚᱲ ᱵᱟᱝ ᱦᱟᱛᱟᱣ ᱥᱟᱱᱟ ᱠᱚᱣᱟ ᱟᱨ ᱢᱟ ᱡᱤᱞ ᱞᱟᱹᱜᱤᱫ ᱫᱚ ᱩᱱᱠᱩ ᱫᱚ ᱦᱟᱸᱜ ᱵᱟᱝᱠᱚ ᱦᱟᱛᱟᱣ ᱠᱚᱣᱟ᱾ ᱟᱫᱚ ᱚᱱᱮ ᱵᱚᱸᱜᱟᱜ ᱞᱟᱹᱜᱤᱫ ᱜᱮ᱾
ᱦᱮᱸ ᱦᱮᱸ᱾
ᱡᱟᱦᱟᱸ ᱠᱚᱨᱮ ᱚᱱᱠᱟ ᱠᱚ ᱞᱟᱹᱠᱛᱤᱜᱼᱟ ᱵᱚᱸᱜᱟ ᱵᱩᱨᱩᱜ ᱨᱮ ᱟᱫᱚ ᱩᱱᱠᱩ ᱦᱚᱲ ᱜᱮᱠᱚ ᱦᱟᱛᱟᱣ ᱠᱚᱣᱟ᱾
ᱦᱮᱸ ᱚ ᱾ ᱛᱚᱵᱮ ᱟᱯᱮᱥᱮᱫ ᱫᱚ ᱚᱱᱠᱟ ᱠᱚ ᱢᱟᱱᱮ ᱢᱮᱨᱚᱢ ᱵᱷᱤᱰᱤ ᱠᱚ ᱪᱟᱥ ᱠᱚᱜᱮᱭᱟ ᱥᱮ ᱵᱟᱝ?
ᱦᱳᱭ ᱟᱞᱮ ᱥᱮᱫ ᱦᱚᱸ ᱚᱱᱠᱟ ᱢᱤᱫ ᱵᱟᱨ ᱫᱚ ᱢᱮᱱᱟᱜ ᱠᱚᱜᱮᱭᱟ ᱡᱟᱦᱟᱸᱭ ᱫᱚ ᱜᱩᱯᱤ ᱦᱚᱲ ᱠᱚ ᱢᱮᱱᱟᱜ ᱠᱚᱛᱟ ᱠᱚᱣᱟ ᱾ ᱟᱫᱚ ᱩᱱᱠᱩ ᱫᱚ ᱚᱱᱠᱟ ᱵᱷᱤᱰᱤ ᱠᱚ ᱟᱹᱥᱩᱞ ᱠᱟᱠᱚ ᱠᱟᱱᱟ ᱢᱮᱨᱚᱢ ᱠᱚ ᱾
ᱦᱮᱸ᱾
ᱟᱨ ᱩᱱᱠᱩ ᱜᱮ ᱦᱚᱯᱚᱱᱚᱜᱼᱟ ᱠᱚ ᱢᱟᱨᱟᱝ ᱚᱜ ᱟᱠᱚ ᱚᱸᱰᱮ ᱠᱷᱚᱱ ᱜᱮ ᱟᱠᱚ ᱢᱤᱫᱴᱟᱝ ᱯᱩᱭᱥᱟᱹ ᱦᱚᱸ ᱟᱨᱡᱟᱜ ᱠᱟᱱ ᱛᱟᱠᱚᱣᱟ ᱾
ᱦᱮᱸ ᱾
ᱟᱨ ᱱᱚᱜᱼᱚ ᱱᱚᱝᱠᱟ ᱡᱟᱸᱦᱟ ᱫᱚᱥᱚᱜ ᱞᱟᱹᱠᱛᱤ ᱜᱚᱫᱚᱜᱼᱟ ᱯᱚᱨᱟᱵ ᱠᱚᱨᱮᱜ ᱵᱚᱸᱜᱟ ᱵᱩᱨᱩ ᱠᱚᱨᱮᱜ ᱾ ᱟᱫᱚ ᱩᱱᱠᱩ ᱦᱚᱸ ᱜᱚᱡ ᱠᱟᱛᱮᱜ ᱚᱱᱟ ᱡᱤᱞ ᱠᱚᱛᱮ ᱜᱮ ᱾ ᱯᱮᱲᱟ ᱠᱚᱠᱚ ᱵᱮᱵᱚᱦᱟᱨ ᱠᱚᱣᱟ ᱥᱮ ᱟᱠᱚ ᱦᱚᱸᱠᱚ ᱡᱚᱢᱟ ᱾
ᱦᱩᱸ ᱦᱮᱸ ᱴᱷᱤᱠ ᱾
ᱟᱨ ᱱᱩᱠᱩ ᱜᱟᱹᱭ ᱠᱚᱫᱚ ᱛᱟᱞᱮ ᱵᱟᱯᱮ ᱛᱚᱞ ᱠᱟᱜ ᱠᱚᱣᱟ ᱜᱟᱹᱭ ᱠᱚ ᱵᱤᱛᱠᱤᱞ ᱠᱚ ᱾
ᱵᱤᱛᱠᱤᱞ ᱠᱚᱫᱚ ᱵᱟᱹᱱᱩᱜ ᱠᱚᱣᱟ ᱜᱟᱹᱭ ᱠᱚᱫᱚ ᱢᱮᱱᱟᱜ ᱠᱚᱣᱟ ᱾ ᱜᱟᱹᱭ ᱠᱚᱫᱚ ᱦᱩᱸ᱾
ᱦᱚᱜ ᱟᱫᱚ ᱚᱱᱟ ᱜᱟᱹᱭ ᱛᱚᱣᱟ ᱟᱫᱚ ᱚᱱᱟ ᱛᱚᱣᱟ ᱠᱚᱫᱚᱯᱮ ᱧᱩᱭᱟ ᱥᱮ ᱠᱷᱟᱹᱞᱤ ᱦᱩᱠᱩ ᱦᱚᱯᱚᱱ ᱜᱮ ᱚᱱᱟ ᱫᱚ ᱦᱟᱨᱟ ᱞᱟᱹᱜᱤᱫ ᱜᱮ ᱾
ᱟᱫᱚ ᱛᱚᱣᱟ ᱫᱚ ᱛᱚᱣᱟ ᱫᱚᱠᱚ ᱠᱚ ᱧᱩᱭ ᱦᱚᱠᱚ ᱧᱩᱭ ᱜᱮᱭᱟ ᱾ᱟᱨ ᱟᱫᱚ ᱛᱤᱱᱟᱹᱜ ᱜᱮ ᱦᱚᱯᱚᱱ ᱫᱚᱠᱚ ᱧᱩ ᱫᱟᱲᱮᱜᱼᱟ ᱦᱮᱸ ᱵᱟᱝ ᱾
ᱦᱳᱭ ᱦᱳᱭ ᱟᱫᱚ ᱱᱚᱜ ᱚᱝᱠᱟ ᱧᱮᱞᱚᱜᱚᱜ ᱠᱟᱱᱟ ᱛᱚ ᱩᱱᱠᱩ ᱵᱟᱡᱟᱨ ᱠᱚᱨᱮ ᱱᱩᱠᱩ ᱫᱤᱠᱩ ᱠᱚ ᱩᱱᱠᱩ ᱜᱟᱹᱭ ᱠᱚᱠᱚ ᱟᱹᱥᱩᱞ ᱠᱟᱠᱚᱣᱟ ᱢᱟᱨᱟᱝ ᱢᱟᱨᱟᱝ ᱠᱚ ᱾ ᱟᱫᱚ ᱩᱱᱠᱩ ᱫᱚ ᱧᱮᱞᱚᱜᱚᱜ ᱠᱟᱱᱟ ᱦᱚᱯᱚᱱ ᱠᱚᱫᱚ ᱠᱚ ᱧᱩ ᱧᱩᱜ ᱵᱟᱠᱚ ᱱᱩᱱᱩ ᱪᱩᱣᱟ ᱠᱚᱣᱟ ᱾ ᱟ ᱚᱱᱟ ᱛᱚᱣᱟ ᱜᱮᱠᱚ ᱫᱩᱦᱟᱹᱣᱟ ᱟᱨ ᱚᱱᱟ ᱫᱩᱦᱟᱹᱣ ᱛᱚᱣᱟ ᱜᱮ ᱩᱱᱠᱩ ᱫᱚᱠᱚ ᱟᱠᱷᱨᱤᱧᱮᱜᱼᱟ ᱚᱸᱰᱮ ᱠᱷᱚᱱᱟᱜ ᱟᱠᱚᱣᱟᱜ ᱢᱟᱱᱮ ᱴᱟᱠᱟ ᱠᱟᱹᱣᱰᱤ ᱠᱚᱠᱚ ᱟᱨᱡᱟᱣᱮᱜᱼᱟ ᱾
ᱦᱮᱸ ᱟᱫᱚ ᱩᱱᱠᱩ ᱵᱟᱡᱟᱨ ᱠᱚᱨᱮᱱ ᱫᱚ ᱢᱟᱱᱮ ᱠᱟᱹᱴᱤᱡ ᱾ ᱦᱮᱸ ᱩᱱᱠᱩ ᱫᱚ ᱚᱱᱟ ᱛᱚᱣᱟ ᱟᱨᱡᱟᱣ ᱞᱟᱹᱜᱤᱫ ᱜᱮᱠᱚ ᱤᱭᱟᱹ ᱠᱚᱣᱟ ᱛᱚ ᱪᱟᱥ ᱠᱚᱣᱟ ᱛᱚ ᱵᱮᱥᱤᱨ ᱵᱷᱟᱜᱽ ᱜᱮ ᱾
ᱦᱩᱸ ᱾
ᱟᱫᱚ ᱚᱱᱟᱜᱮ ᱯᱟᱞᱮ ᱟᱯᱮ ᱦᱚᱸ ᱚᱱᱠᱟ ᱯᱮ ᱢᱟᱱᱮ ᱛᱚᱣᱟ ᱞᱟᱹᱜᱤᱫ ᱜᱮᱯᱮ ᱪᱟᱥ ᱠᱚᱣᱟ ᱾
ᱵᱟᱝ ᱵᱟᱝ ᱾ ᱩᱝᱠᱟ ᱫᱚ ᱟᱫᱚ ᱛᱚᱣᱟ ᱠᱚᱦᱚᱸ ᱟᱹᱛᱩ ᱚᱲᱟᱜ ᱨᱮᱫᱚ ᱚᱠᱚᱭ ᱦᱟᱛᱟᱣᱟ ᱵᱟᱠᱚ ᱦᱟᱛᱟᱣ ᱜᱮᱭᱟ ᱟᱫᱚ ᱚᱱᱟ ᱛᱚᱣᱟ ᱠᱚᱫᱚ ᱠᱚ ᱫᱩᱦᱟᱹᱣ ᱠᱟᱛᱮᱫ ᱚᱱᱮ ᱜᱚᱛᱚᱢ ᱠᱚᱠᱚ ᱵᱮᱱᱟᱣ ᱛᱟᱦᱮᱱᱟ ᱛᱚ ᱾
ᱦᱳᱭ ᱛᱟᱨᱯᱚᱨᱮ ᱟᱵᱚ ᱟᱛᱳ ᱚᱲᱟᱜ ᱠᱚᱨᱮ ᱦᱚᱸ ᱚᱝᱠᱟ
ᱦᱮᱸ ᱾
ᱦᱮᱸ ᱛᱚᱵᱮ ᱟᱯᱮ ᱥᱮᱜ ᱫᱚ ᱪᱟᱥ ᱠᱚᱫᱚ ᱛᱤᱱᱚᱜ ᱥᱟᱺᱜᱤᱧ ᱠᱮᱫᱟ ᱯᱮ ᱚᱱᱮ ᱨᱚᱦᱚᱭ ᱠᱚᱯᱮ ᱯᱩᱨᱟᱹᱣ ᱵᱟᱲᱟ ᱠᱮᱫᱟ ᱥᱮ ᱟᱹᱣᱨᱤ ᱯᱮ ᱯᱩᱨᱟᱹᱣᱟ?
ᱦᱳᱭ ᱟᱞᱮ ᱥᱮᱫ ᱫᱚ ᱠᱟᱹᱴᱤᱜ ᱮ ᱫᱟᱜ ᱵᱟᱲᱟ ᱠᱮᱫ ᱜᱮᱭᱟ ᱟᱢ ᱵᱟᱨᱚ ᱾ ᱛᱟᱭᱚᱢ ᱢᱟᱲᱟᱝ ᱠᱷᱚᱱᱟᱜ ᱜᱮ ᱟᱫᱚ ᱦᱟᱸᱜ ᱨᱚᱦᱚᱭ ᱠᱟᱹᱢᱤ ᱠᱚᱫᱚ ᱡᱟᱦᱟᱸ ᱡᱟᱦᱟᱸ ᱠᱚᱫᱚ ᱠᱚ ᱥᱟᱹᱛ ᱡᱟᱣᱨᱟ ᱠᱮᱜᱼᱟ ᱦᱟᱸᱜ ᱾ ᱪᱟᱵᱟ ᱡᱟᱣᱨᱟ ᱮᱜ-ᱟᱠᱚ ᱟᱨ ᱡᱟᱦᱟᱸᱭ ᱠᱚᱣᱟᱜ ᱫᱚ ᱦᱟᱱᱮ ᱠᱟᱹᱴᱤᱜ ᱢᱮᱱᱟᱜ ᱛᱟᱠᱚᱣᱟ ᱟᱨ ᱯᱮ ᱯᱳᱱ ᱫᱤᱱ ᱜᱟᱱ ᱫᱚ ᱦᱩᱭᱩᱜ ᱛᱟᱠᱚᱣᱟ ᱾
ᱚ ᱟᱪᱪᱷᱟ ᱟᱪᱪᱷᱟ ᱚᱸ ᱵᱷᱟᱜᱮ
ᱟᱨ ᱚᱱᱛᱮ ᱟᱯᱮ ᱥᱮᱫ ᱫᱚ ᱛᱟᱭᱚᱢ ᱜᱮᱭᱟ?
ᱦᱮᱸ ᱛᱟᱭᱚᱢ ᱜᱮᱭᱟ ᱱᱚᱜᱼᱚᱭ ᱱᱤᱛ ᱛᱮᱦᱮᱧ ᱜᱟᱯᱟ ᱠᱚ ᱨᱚᱦᱚᱭᱮᱫ ᱜᱮᱭᱟ᱾ ᱩᱸ ᱟᱨ ᱵᱟᱹᱫ ᱠᱚᱫᱚ ᱦᱟᱸᱜ ᱟᱹᱣᱨᱤ ᱠᱚ ᱨᱚᱦᱚᱭ-ᱟ ᱾ ᱵᱟᱹᱫ ᱠᱚᱫᱚ ᱫᱟᱜ ᱦᱚᱸ ᱟᱣᱨᱤ ᱫᱟᱜᱚᱜᱼᱟ᱾ ᱟ ᱛᱮᱦᱮᱧ ᱠᱟᱹᱴᱤᱜ ᱧᱚᱜ ᱮ ᱫᱟᱜ ᱠᱮᱫᱟ ᱠᱟᱹᱴᱤᱜ ᱞᱟᱦᱟ ᱦᱮᱸ᱾ ᱟᱫᱚ ᱚᱱᱟ ᱦᱚᱸ ᱞᱟᱹᱴᱩ ᱫᱚ ᱵᱟᱭ ᱫᱟᱜ ᱠᱟᱫᱟ ᱟᱫᱚ ᱚᱝᱠᱟ ᱠᱷᱮᱛ ᱠᱚᱨᱮ ᱦᱚᱸ ᱫᱟᱜ ᱦᱚᱸ ᱵᱟᱝ ᱛᱤᱸᱜᱩ ᱠᱟᱱᱟ ᱟᱫᱚ ᱡᱩᱫᱤ ᱜᱟᱯᱟ ᱢᱤᱭᱟᱝ ᱫᱟᱜ ᱤᱫᱤ ᱠᱷᱟᱱ ᱫᱚ ᱦᱟᱸᱜ ᱦᱮ ᱫᱟᱜᱚᱜ ᱜᱮᱭᱟ ᱦᱟᱸᱜ ᱟᱫᱚ ᱦᱩᱲᱩ ᱠᱚ ᱨᱚᱦᱚᱭ ᱜᱟᱱᱚᱜᱼᱟ ᱛᱚᱠᱷᱚᱱ ᱛᱮᱫᱚ ᱾
ᱦᱳᱭ ᱟᱫᱚ ᱢᱟᱱᱮ ᱫᱟᱜ ᱵᱷᱚᱨᱥᱟ ᱛᱚ ᱥᱮᱨᱢᱟ ᱫᱟᱜ ᱵᱷᱚᱨᱥᱟ ᱟᱫᱚ ᱱᱚᱝᱠᱟ ᱵᱟᱛᱟᱱ ᱫᱟᱜ ᱠᱚ ᱥᱮ ᱡᱟᱦᱟᱱ ᱚᱱᱮ ᱠᱮᱱᱮᱞ ᱠᱚ ᱢᱤᱱᱤ ᱯᱟᱢᱯ ᱠᱚ ᱚᱱᱟ ᱠᱚᱫᱚ ᱵᱟᱹᱱᱩᱜᱼᱟ?
ᱵᱟᱝ ᱵᱟᱝ ᱠᱮᱱᱮᱞ ᱠᱚᱫᱚ ᱟᱞᱮ ᱥᱮᱫ ᱫᱚ ᱵᱟᱱᱩᱜᱼᱟ ᱟᱞᱮ ᱥᱮᱫ ᱫᱚ ᱚᱝᱠᱟ ᱱᱟᱹᱭ ᱠᱚᱦᱚᱸ ᱵᱟᱱᱩᱜᱼᱟ ᱛᱚ᱾ ᱟᱨ ᱠᱮᱱᱮᱞ ᱠᱚᱦᱚᱸ ᱵᱟᱱᱩᱜᱼᱟ ᱟᱨ ᱡᱟᱭᱜᱟ ᱦᱚᱸ ᱢᱟᱱᱮ ᱥᱚᱢᱟᱱ ᱡᱟᱭᱜᱟ ᱫᱚ ᱵᱟᱝ ᱠᱟᱱᱟ᱾ ᱮᱸ ᱪᱮᱛᱟᱱ ᱞᱟᱛᱟᱨ ᱜᱮᱭᱟ᱾
ᱦᱳᱭ ᱟᱫᱚ ᱡᱟᱦᱟᱸ ᱱᱟᱜ ᱜᱷᱩᱴᱩ ᱵᱟᱹᱫ ᱠᱚ ᱥᱮ ᱱᱚᱜᱚᱭ ᱦᱟᱸᱜ ᱡᱟᱦᱟᱸ ᱜᱚᱰᱟ ᱠᱚᱠᱚ ᱢᱮᱛᱟᱜ ᱠᱟᱱᱟ ᱟᱫᱚ ᱚᱱᱟ ᱜᱚᱰᱟ ᱠᱚᱨᱮ ᱫᱚ ᱥᱮᱫᱟᱭ ᱢᱟ ᱫᱚᱢᱮ ᱜᱚᱰᱟ ᱦᱩᱲᱩ ᱠᱚᱠᱚ ᱪᱟᱥ ᱛᱟᱦᱮᱸᱜᱼᱟ, ᱪᱷᱟᱹᱴᱤᱭᱟᱹ ᱦᱩᱲᱩ ᱠᱩᱠᱚ ᱪᱟᱥ ᱛᱟᱦᱮᱸᱜ-ᱟ ᱛᱟᱨᱯᱚᱨᱮ ᱟᱨᱚ ᱱᱩ ᱱᱚᱝᱠᱟ ᱧᱮᱞᱚᱜᱚᱜᱼᱟ ᱱᱚᱜᱼᱚᱭ ᱨᱟᱦᱮᱲ ᱠᱚᱠᱚ ᱮᱨ ᱜᱤᱰᱤ ᱠᱟᱜᱼᱟ, ᱨᱟᱦᱮᱲ ᱛᱮᱦᱚᱸ ᱢᱟᱱᱮ ᱟᱸ ᱯᱩᱭᱥᱟᱹ ᱠᱚ ᱴᱟᱠᱟ ᱠᱚ ᱟᱨᱡᱟᱣ ᱜᱮᱭᱟ ᱛᱚ ᱚᱱᱮ ᱫᱚ ᱢᱟᱲᱟᱝ ᱛᱮᱢ ᱪᱟᱥ ᱠᱟᱜ ᱠᱷᱟᱱ ᱚᱱᱟ ᱨᱮᱱᱟᱜ ᱫᱟᱹᱞ ᱫᱚᱢᱮ ᱫᱟᱢᱟ᱾ ᱟᱨ ᱚᱱᱚ ᱚᱱᱠᱟ ᱧᱮᱞᱚᱜᱚᱜ ᱠᱟᱱᱟ ᱜᱚᱰᱟ ᱠᱚᱨᱮ ᱫᱚ ᱡᱚᱱᱰᱨᱟ ᱠᱚᱠᱚ ᱮᱨᱮᱜ-ᱟᱜ ᱦᱚᱲᱮᱫᱜ ᱫᱟᱹᱞ ᱠᱚᱠᱚ ᱮᱨ ᱦᱟᱜᱸ ᱟᱫᱚ ᱟᱯᱮ ᱥᱮᱫ ᱫᱚ ᱚᱱᱟ ᱠᱚᱫᱚ ᱵᱟᱠᱚ ᱮᱨ ᱵᱟᱲᱟᱭᱟ?
ᱟᱞᱮ ᱥᱮᱜ ᱫᱚ ᱟᱫᱚ ᱱᱮᱛᱟ ᱞᱟᱦᱟᱛᱮ ᱥᱮᱫᱟᱭ ᱧᱚᱜ ᱫᱚᱠᱚ ᱮᱨᱮᱫ ᱛᱟᱦᱮᱱ ᱜᱮᱭᱟ᱾ ᱛᱦᱚᱲᱟ ᱠᱚᱨᱮ ᱦᱩᱭᱩᱜ ᱠᱟᱱ ᱛᱟᱦᱮᱱ ᱜᱮᱭᱟ ᱟᱨ ᱱᱮᱛᱟᱨ ᱫᱚ ᱚᱱᱮ ᱫᱟᱜ ᱡᱟᱹᱲᱤ ᱵᱟᱝ ᱢᱟᱱᱮ ᱴᱷᱤᱠ ᱢᱚᱛ ᱛᱚ ᱫᱟᱜ ᱡᱟᱹᱲᱤ ᱵᱟᱭ ᱫᱟᱜ ᱡᱟᱹᱲᱤᱭ ᱫᱟ ᱛᱚ ᱟᱨ ᱴᱟᱭᱤᱢ ᱨᱮ ᱫᱟᱜ ᱡᱟᱹᱲᱤ ᱵᱟᱝ ᱦᱩᱭᱩᱜ ᱠᱟᱱᱟ᱾ ᱟᱫᱚ ᱚᱱᱟ ᱠᱷᱟᱛᱤᱨ ᱛᱮ ᱦᱮᱸ ᱾
ᱦᱳᱭ ᱟᱫᱚ ᱜᱚᱴᱟ ᱜᱮ ᱦᱮᱸ ᱟᱞᱮ ᱥᱮᱜ ᱦᱚᱸ ᱚᱱᱠᱟᱜ ᱜᱮ ᱱᱮᱛᱚᱜ ᱫᱚ ᱠᱤᱪᱷᱩ ᱫᱤᱱ ᱦᱟᱸᱜ ᱠᱤᱪᱷᱩ ᱫᱤᱱ ᱢᱟ ᱦᱩᱭᱮᱱ ᱜᱮᱭᱟ ᱢᱟᱱᱮ
ᱵᱟᱨᱜᱮᱞ ᱥᱮᱨᱢᱟ ᱜᱟᱱ ᱠᱷᱚᱱ ᱢᱟ ᱚᱱᱮ ᱜᱚᱰᱟ ᱦᱚᱲᱢᱚ ᱠᱚᱫᱚ- ᱱᱮᱛᱟᱨ ᱫᱚ ᱵᱟᱝ ᱧᱮᱞ ᱦᱩᱭ ᱟᱠᱟᱱᱟ ᱵᱟᱹᱫᱽ ᱠᱚᱨᱮ ᱛᱟᱨᱯᱚᱨᱮ ᱞᱟᱦᱟ ᱛᱮᱢᱟ ᱚᱱᱮ- ᱡᱟᱦᱟᱸ ᱡᱟᱱᱦᱮ ᱠᱚ ᱢᱮᱛᱟᱜ ᱠᱟᱱᱟ ᱡᱟᱢᱮ ᱠᱚᱠᱚ ᱪᱟᱥ ᱛᱟᱦᱮᱸ ᱠᱚᱜ ᱠᱟᱱᱟ᱾
ᱦᱮᱸ᱾ ᱡᱟᱱᱦᱮ ᱠᱚᱫᱚ ᱧᱮᱞ ᱵᱟᱝ ᱦᱩᱭ ᱠᱟᱱᱟ ᱚᱱᱟ ᱠᱚᱫᱚ?
ᱚ ᱦᱳᱭ ᱚᱱᱟ ᱫᱚ ᱠᱟᱹᱴᱤᱡ ᱞᱟᱦᱟ ᱨᱮᱱᱟᱜ ᱡᱤᱱᱤᱥ ᱠᱟᱱᱟ ᱛᱚ ᱟᱫᱚ ᱡᱟᱱᱮ ᱫᱚ ᱢᱟᱱᱮ ᱢᱤᱫᱴᱮᱱ ᱜᱷᱟᱥ ᱞᱮᱠᱟᱱ ᱡᱟᱹᱛ ᱾ ᱠᱟᱱᱟ ᱚᱱᱟ ᱫᱚ
ᱟᱪᱪᱷᱟ ᱪᱷᱟ᱾
ᱚᱱᱟ ᱚᱱᱟ ᱨᱮᱱᱟᱜ ᱪᱟᱣᱞᱮ ᱫᱚ ᱠᱟᱹᱴᱤᱡ ᱠᱟᱹᱴᱤᱡ ᱜᱳᱞ ᱜᱮᱭᱟ᱾ ᱢᱟᱱᱮ ᱡᱟᱦᱟᱸ ᱟᱵᱚ ᱫᱚ ᱪᱟᱣᱞᱮ ᱨᱮᱱᱟᱜ ᱜᱟᱸᱰᱤᱡ ᱛᱮ ᱡᱟᱦᱟᱸ ᱠᱷᱚᱫᱮ ᱵᱚᱱ ᱢᱮᱛᱟᱜ ᱠᱟᱱᱟ ᱢᱟᱱᱮ ᱮᱱᱮ ᱤᱱᱠᱟᱹ ᱜᱮ ᱦᱩᱭᱩᱜ-ᱟ᱾ ᱟᱫᱚ ᱚᱱᱟ ᱠᱚᱦᱚᱸ ᱡᱟᱦᱟᱸ ᱫᱚ ᱫᱚᱢᱮᱜ ᱜᱮ ᱪᱟᱥ ᱦᱩᱭᱩᱜ ᱠᱟᱱ ᱛᱟᱦᱮᱸ ᱠᱟᱱᱟ᱾ ᱟᱨ ᱚᱱᱟ ᱨᱮᱱᱟᱜ ᱫᱟᱠᱟ ᱠᱚᱦᱚᱸ ᱡᱚᱢ ᱵᱟᱲᱟ ᱦᱩᱭ ᱟᱠᱟᱱᱟ ᱜᱟᱱᱮ ᱫᱟᱠᱟ᱾ ᱛᱟᱦᱚᱞᱮ ᱚᱱᱟ ᱠᱚᱫᱚ ᱵᱟᱯᱮ ᱧᱮᱞ ᱟᱠᱟᱫ-ᱟ ᱟᱯᱮ ᱫᱚ? ᱦᱮᱞᱳ ᱜᱚᱝᱠᱮ ᱨᱚᱲ ᱵᱟᱝ ᱟᱸᱡᱚᱢᱚᱜ ᱠᱟᱱ ᱫᱚ?
ᱦᱮᱞᱳ᱾
ᱦᱮᱸ ᱜᱚᱝᱠᱮ ᱟᱸᱡᱚᱢᱚᱜ ᱠᱟᱱᱟ ᱛᱚ?
ᱨᱚᱲ ᱵᱟᱝ ᱟᱡᱚᱢᱚᱜ ᱠᱟᱱ ᱫᱚ?